ᱟᱸᱡᱚᱢᱚᱜ ᱠᱟᱱᱟ᱾ ᱤᱧᱟᱹᱜ ᱨᱚᱲᱮᱢ ᱟᱸᱡᱚᱢ ᱴᱷᱟᱹᱭᱠᱟᱹᱭ ᱫᱟ᱾
ᱦᱮᱸ ᱟᱸᱡᱚᱢ ᱴᱷᱟᱹᱭᱠᱟᱹᱭ ᱫᱟᱹᱧ, ᱢᱟ ᱞᱮᱭ ᱢᱮ?
ᱦᱮᱸ ᱟᱫᱚ ᱡᱟᱦᱟᱸ ᱚᱱᱟ ᱵᱟᱯᱞᱟ ᱤᱫᱤ ᱠᱟᱛᱮᱜ ᱞᱟᱝ ᱜᱟᱯᱟᱞ ᱢᱟᱨᱟᱜ ᱠᱟᱱ ᱛᱟᱦᱮᱸᱜᱼᱟ ᱾ ᱟᱨᱦᱚᱸ ᱱᱚᱝᱠᱟᱱ ᱵᱟᱯᱞᱟ ᱮᱸ ᱚᱲᱟᱜᱼᱼ ᱟᱹᱰᱤ ᱟᱭᱢᱟ ᱨᱚᱠᱚᱢ ᱜᱷᱚᱴᱚᱱᱟ ᱠᱚ ᱜᱷᱚᱴᱟᱜᱼᱟ ᱥᱮ ᱧᱮᱞ ᱧᱟᱢᱚᱜᱼᱟ᱾ ᱟᱫᱚ ᱚᱱᱟ ᱢᱚᱫᱽᱫᱷᱮ ᱨᱮ ᱡᱩᱫᱤ ᱢᱤᱫᱴᱟᱝ ᱠᱟᱛᱷᱟ ᱩᱭᱦᱟᱹᱨ ᱦᱮᱡ ᱟᱹᱫᱤᱧᱟ᱾ ᱢᱟᱱᱮ ᱪᱤᱠᱟᱹ ᱠᱟᱱᱟ ᱵᱚᱱ᱾ ᱢᱟᱱᱮ ᱟᱵᱚ ᱫᱚ ᱯᱟᱹᱦᱤᱞ ᱡᱤᱱᱤᱥ ᱠᱚᱛᱮ ᱧᱮᱞ ᱧᱮᱞᱛᱮᱼᱼ ᱢᱟᱱᱮ ᱵᱟᱝ ᱡᱤᱱᱤᱥ ᱦᱚᱸ ᱢᱟᱱᱮ ᱟᱵᱚᱣᱟᱜ ᱵᱚᱱ ᱟᱯᱱᱟᱨᱫᱟ, ᱟᱫᱚ ᱱᱚᱝᱠᱟᱜᱮᱼᱼ ᱫᱟᱫᱟ ᱦᱚᱲᱮ ᱫᱩᱠᱟᱹᱱᱟ ᱵᱟᱯᱞᱟ ᱚᱲᱟᱜ ᱟᱡ ᱢᱟᱢᱚ ᱚᱲᱟᱜ ᱛᱮ᱾ ᱟᱫᱚᱭ ᱞᱮᱭᱫᱟᱭ ᱱᱚᱸᱰᱮ ᱟᱡ ᱢᱟᱢᱟ ᱦᱚᱲᱟᱜ ᱜᱮ ᱟᱨᱠᱤ ᱵᱟᱯᱞᱟ ᱫᱚ ᱦᱩᱭᱩᱜ ᱠᱟᱱᱟ᱾ ᱟᱫᱚ ᱯᱟᱹᱦᱤᱞ ᱫᱚ ᱢᱟᱱᱮ ᱵᱟᱹᱨᱤᱭᱟᱹᱛᱼᱼ ᱛᱮ ᱡᱚᱠᱷᱚᱱ ᱠᱚ ᱚᱱᱮ ᱦᱮᱪᱟᱜ ᱞᱟᱹᱭᱤᱴ ᱠᱚ ᱤᱫᱤ ᱫᱟᱨᱟ ᱠᱮ ᱦᱮᱪᱟᱠ ᱵᱚᱞᱛᱮ ᱟᱱᱮᱼᱼ ᱧᱮᱞ ᱠᱟᱫᱟᱢ ᱥᱮ ᱦᱟᱱᱮ ᱵᱟᱯᱞᱟ ᱚᱲᱟᱜ ᱨᱮᱠᱚ ᱦᱟᱱᱮ ᱠᱚ ᱟᱹᱜᱩ ᱫᱟᱜ, ᱟᱹᱜᱩ ᱠᱟᱜ ᱚᱱᱮ ᱜᱮᱹᱥ ᱛᱮ ᱡᱳᱞᱳᱜᱼᱟ᱾
ᱦᱮᱸ ᱧᱮᱞ ᱠᱟᱹᱫᱟᱹᱧ᱾ ᱞᱟᱛᱟᱨ ᱨᱮᱫᱚ ᱦᱳᱭᱳᱜ ᱠᱟᱱᱟ ᱟᱨᱟᱜ ᱟᱨᱟᱜ ᱴᱮᱝᱠᱤ ᱞᱮᱠᱟ ᱛᱟᱦᱮᱱᱟ ᱾ᱪᱮᱛᱟᱱ ᱫᱚ ᱦᱳᱭᱳᱜ ᱠᱟᱱᱟ ᱱᱮᱴ ᱱᱮᱴ ᱞᱮᱠᱟ ᱛᱟᱦᱮᱱᱟ᱾ ᱢᱟᱱᱮ ᱢᱮᱲᱦᱮᱜ ᱨᱮᱱᱟᱜ ᱜᱮ ᱟᱨ ᱟᱠᱟ ᱛᱟᱦᱮᱱᱟ ᱵᱷᱤᱛᱤᱨ ᱨᱮᱫᱚ ᱦᱟᱱᱮᱼᱼ ᱢᱮᱜᱴᱟᱝ ᱦᱮᱪᱟᱠ ᱞᱮᱠᱟᱱᱟᱜ ᱯᱳᱲ ᱯᱳᱲᱟᱜ ᱚᱱᱟ ᱠᱚ ᱡᱳᱞ ᱟᱠᱚ᱾
ᱦᱮᱸ, ᱦᱮᱸ ᱚᱝᱠᱟ ᱾ ᱟᱫᱚ ᱚᱝᱠᱟᱱᱟ, ᱯᱟᱹᱦᱤᱞ ᱫᱚ ᱱᱚᱝᱠᱟᱱᱟᱜ ᱞᱟᱹᱭᱤᱴ ᱛᱮᱜᱮ ᱵᱟᱯᱞᱟ ᱚᱲᱟᱜ ᱫᱚ ᱵᱟᱹᱨᱭᱟᱹᱛᱚᱜ ᱵᱤᱥᱤ ᱛᱮᱠᱚ ᱠᱟᱹᱢᱤ ᱠᱚ ᱪᱟᱹᱞᱩ ᱠᱮᱭᱟ᱾ ᱟᱫᱚᱼᱼ ᱢᱤᱜᱴᱟᱝ ᱦᱟᱲᱟᱢ ᱦᱚᱲᱮ ᱞᱟᱹᱭᱫᱟ ᱡᱮ, ᱚᱱᱟ ᱦᱮᱪᱟᱠ ᱞᱟᱹᱭᱤᱴ ᱟᱜᱩᱭ ᱢᱮ ᱵᱟᱠᱷᱟᱱ ᱵᱟᱯᱞᱟ ᱚᱲᱟᱜ ᱫᱚ ᱵᱟᱝ ᱜᱟᱱᱚᱜ᱾ ᱵᱟᱝᱞᱮ ᱵᱟᱹᱲᱛᱤᱭᱟ, ᱟᱫᱚ ᱩᱱᱤ ᱦᱚᱲ ᱪᱤᱠᱟ ᱪᱤᱠᱟᱹᱛᱮᱢ ᱵᱩᱡᱷᱟᱹᱣᱮᱭᱟ, ᱡᱮ ᱱᱚᱣᱟ ᱫᱚ ᱦᱮᱪᱟᱜ ᱞᱟᱹᱭᱤᱴ ᱫᱚ, ᱠᱳᱱᱳ ᱥᱮᱨᱣᱟᱱᱟᱜ ᱫᱚ ᱵᱟᱝ ᱠᱟᱱᱟ᱾ ᱚᱱᱟ ᱫᱚ ᱯᱟᱹᱦᱤᱞ ᱫᱚ, ᱧᱩᱛᱟᱛ ᱧᱩᱛᱟᱹᱛ ᱛᱚᱨ ᱚᱝᱠᱟ ᱵᱟᱝ, ᱛᱟᱦᱮᱸ ᱠᱟᱱᱛᱮ ᱞᱟᱹᱭᱤᱴ ᱠᱟᱛᱮᱜ ᱚᱱᱟ ᱠᱚᱠᱚ ᱵᱮᱵᱚᱦᱟᱨ ᱜᱮᱭᱟ, ᱱᱮᱛᱟᱨ ᱫᱚ ᱯᱳᱱ ᱞᱟᱹᱭᱤᱴ ᱠᱚ ᱢᱮᱱᱟᱜᱼᱟ ᱟᱹᱰᱤ ᱞᱟᱹᱭᱤᱴ᱾ ᱠᱚ ᱢᱮᱱᱟᱜᱼᱟ, ᱵᱟᱝ ᱥᱮ ᱚᱱᱟ ᱫᱚᱨᱠᱟᱨᱟ ᱟᱫᱚ, ᱚᱝᱠᱟᱱᱟᱜ ᱟᱭᱢᱟ ᱡᱤᱱᱤᱥ ᱜᱤᱧ ᱧᱮᱞ ᱠᱟᱫᱟ᱾ ᱵᱟᱝ ᱡᱤᱱᱤᱥ ᱦᱚᱸᱠᱚ ᱟᱯᱱᱟᱨᱮᱫ ᱛᱟᱵᱚᱱᱟ ᱟᱨᱠᱤ᱾
ᱚᱱᱟ ᱦᱳᱭᱳᱜ ᱠᱟᱱᱟ ᱠᱟᱛᱷᱟ, ᱟᱫᱚ ᱞᱟᱦᱟ ᱛᱮᱫᱚ ᱢᱤᱫ ᱫᱚ ᱠᱟᱨᱮᱱ ᱠᱚ ᱵᱟᱝ ᱛᱟᱦᱮᱸ ᱠᱟᱱᱟ ᱛᱚ, ᱟᱨ ᱚᱱᱟ ᱡᱟᱦᱟᱸ ᱦᱮᱪᱟᱠ ᱞᱟᱭᱤᱴ ᱴᱟᱜ ᱮᱢ ᱞᱮᱭ ᱫᱟᱥᱮ ᱚᱱᱟ ᱥᱮ ᱢᱤᱫ ᱫᱷᱟᱣ ᱡᱩᱫᱤ ᱡᱳᱞᱮ ᱥᱟᱵᱟ, ᱟᱹᱰᱤ ᱜᱷᱟᱹᱲᱤᱡ ᱡᱳᱞ ᱛᱟᱦᱮᱱᱟ᱾
ᱦᱮᱸ, ᱟᱫᱚ ᱚᱱᱟ ᱦᱮᱪᱟᱠ ᱞᱟᱭᱤᱴ ᱠᱚᱦᱚᱸᱢ ᱵᱷᱟᱲᱟ ᱠᱟᱛᱮᱫ ᱟᱹᱜᱩ ᱦᱩᱭ ᱠᱚᱜᱼᱟ, ᱵᱤᱨᱟᱴ ᱫᱚᱠᱟᱱ ᱠᱷᱚᱱ ᱱᱚᱣᱟ ᱵᱟᱢ ᱧᱟᱢᱟ, ᱴᱟᱭᱤᱢ ᱨᱮ ᱵᱟᱢ ᱵᱷᱟᱲᱟ ᱟᱹᱜᱩ ᱞᱮᱠᱷᱟᱱ᱾
ᱦᱳᱭ, ᱦᱳᱭ᱾ ᱟᱨ ᱤᱭᱟᱹ ᱟᱪᱪᱷᱟ ᱟᱯᱮ ᱡᱚᱠᱷᱚᱱ, ᱵᱟᱯᱞᱟ ᱤᱛᱩᱜ ᱥᱤᱸᱫᱩᱨ ᱦᱳᱭᱳᱜ ᱫᱚ᱾ ᱟᱯᱮ ᱫᱚ ᱪᱮᱜ ᱞᱮ, ᱢᱟᱱᱮ ᱟᱯᱮ ᱥᱮᱜ ᱪᱮᱜᱠᱟᱭᱟᱠᱚ, ᱟᱞᱮ ᱥᱮᱜ ᱡᱮᱢᱚᱱ ᱱᱚᱝᱠᱟ ᱠᱚ ᱠᱚᱨᱟᱣᱟ᱾ ᱡᱮ ᱠᱚᱛᱮᱠ ᱫᱚ ᱱᱚᱝᱠᱟᱧ, ᱟᱞᱮᱥᱮᱫ ᱫᱩᱧ ᱧᱮᱞ ᱠᱟᱫᱟ, ᱡᱮ ᱥᱤᱸᱫᱩᱨ ᱦᱚᱸ ᱚᱸᱰᱮ ᱜᱮ ᱦᱚᱨᱚᱜ ᱟᱭᱟᱭ᱾ ᱪᱷᱟᱢᱰᱟ ᱞᱟᱛᱟᱨ ᱨᱮ᱾ ᱟᱨ ᱢᱮᱲᱦᱮᱜ ᱥᱟᱠᱟᱢ ᱦᱚᱸ ᱚᱸᱰᱮ ᱜᱮ ᱦᱚᱨᱚᱜ ᱟᱭᱟᱭ, ᱟᱨ ᱠᱚᱛᱮᱠ ᱫᱚ ᱧᱮᱞ ᱦᱳᱭ ᱠᱟᱱᱟ᱾
ᱥᱤᱸᱫᱩᱨ ᱫᱚ ᱱᱚᱰᱮ ᱥᱤᱸᱫᱩᱨ ᱟᱫᱮᱭᱟ, ᱡᱟᱦᱟᱸᱨᱮ ᱵᱟᱯᱞᱟᱜ ᱮ ᱦᱤᱡᱩᱜᱼᱟ᱾ ᱟᱨ ᱟᱠᱚ ᱚᱲᱟᱜ ᱨᱮ ᱪᱟᱞᱟᱣ ᱠᱟᱛᱮᱫ, ᱠᱚᱲᱟ ᱜᱤᱫᱽᱨᱟᱹ ᱚᱲᱟᱜ ᱤᱫᱤᱭᱟᱭ, ᱛᱟᱨᱯᱚᱨᱮ ᱟᱡ ᱢᱮᱲᱦᱮᱫ ᱥᱟᱠᱟ ᱥᱟᱠᱟᱢ ᱮ ᱦᱚᱨᱚᱜ ᱟᱭᱟ, ᱟᱨ ᱠᱚᱛᱮᱠ ᱱᱚᱝᱠᱟ ᱧᱮᱞ ᱦᱳᱭ ᱠᱟᱱᱟ ᱡᱚᱠᱷᱚᱱ ᱵᱟᱯᱞᱟᱜ ᱮ ᱦᱤᱡᱩᱜᱼᱟ, ᱢᱮᱲᱦᱮᱫ ᱥᱟᱠᱟᱢ ᱫᱚᱭ ᱦᱚᱨᱚᱜᱭᱟ, ᱢᱮᱱᱠᱷᱟᱱ ᱥᱤᱸᱫᱩᱨ ᱫᱚ ᱟᱠᱚ ᱚᱲᱟᱜ ᱨᱮ ᱪᱟᱞᱟᱣ ᱠᱟᱛᱮ᱾ ᱛᱮ ᱥᱤᱸᱫᱩᱨ ᱟᱭᱟ᱾
ᱟᱯᱮ ᱥᱮᱫ ᱫᱚ ᱪᱮᱫ ᱞᱮᱠᱟ?
ᱟᱞᱮᱥᱮᱫ ᱞᱟᱹᱭ ᱞᱮᱠᱷᱟ ᱫᱚ ᱦᱳᱭᱳᱜ ᱠᱟᱱᱟ, ᱵᱟᱹᱨᱭᱚᱛᱚᱜ ᱫᱚ ᱵᱟᱹᱲᱛᱤ ᱫᱚ ᱵᱟᱹᱧ ᱪᱟᱞᱟᱣ ᱠᱟᱱᱟ᱾ ᱟᱫᱚ ᱛᱟᱣ ᱨᱚᱦᱚᱸᱛᱚ ᱱᱚᱰᱮ, ᱵᱟᱯᱞᱟ ᱠᱚᱫᱚᱧ ᱧᱮᱞ ᱟᱠᱟᱫ ᱜᱮᱭᱟ ᱵᱟᱹᱨᱭᱟᱹᱛ ᱛᱚ ᱱᱚᱝᱠᱟ ᱢᱤᱫ ᱫᱷᱟᱣ ᱡᱮ, ᱵᱟᱨ ᱫᱷᱟᱣ ᱪᱤᱧ ᱪᱟᱞᱟᱣ ᱠᱟᱱᱟ ᱟᱫᱚ ᱟᱞᱮ ᱫᱤᱥᱚᱢ ᱥᱮᱫ ᱫᱚ ᱡᱩᱫᱤ ᱫᱩᱣᱟᱹᱨ ᱵᱟᱯᱞᱟ ᱦᱳᱭᱩᱜ ᱠᱟᱱ ᱠᱷᱟᱱ, ᱡᱟᱦᱟᱸ ᱫᱚ ᱧᱮᱞ ᱧᱮᱯᱮᱞ ᱥᱟᱨ ᱥᱟᱹᱜᱩᱱ ᱠᱟᱛᱮ ᱡᱟᱦᱟᱸ ᱵᱟᱯᱞᱟ, ᱠᱚ ᱪᱟᱞᱟᱜ ᱠᱟᱱᱟ ᱵᱟᱨᱤᱭᱟᱛ ᱟᱛᱮ, ᱥᱟᱸᱜᱮ ᱵᱟᱨᱤᱭᱟᱹᱛ ᱟᱛᱮ ᱨᱚᱢ ᱡᱷᱚᱢ ᱮᱠᱵᱟᱨᱮ, ᱟᱹᱰᱤ ᱨᱟᱹᱥᱠᱟᱹ ᱜᱮ ᱦᱩᱞᱩᱢ ᱪᱩᱞᱩᱝ ᱟᱫᱚ ᱵᱮᱲᱟᱭ ᱨᱟᱠᱟᱵᱟ, ᱡᱤᱨᱤ ᱦᱤᱨᱤ ᱵᱮᱲᱟᱭ ᱨᱟᱠᱟᱵᱟ ᱟᱨ ᱧᱤᱫᱟᱹ ᱵᱮᱲᱟ ᱫᱚ ᱦᱳᱭᱩᱜ ᱠᱟᱱᱟ, ᱦᱟᱹᱥᱩᱨᱚᱜ ᱚᱱᱟ ᱚᱠᱛᱚ ᱨᱮᱜᱮ ᱵᱟᱯᱞᱟ ᱦᱳᱭᱳᱜᱼᱟ, ᱟᱫᱚ ᱵᱟᱯᱞᱟ ᱨᱮᱫᱚ ᱟᱡ ᱯᱟᱹᱭᱞᱳ ᱥᱤᱸᱫᱩᱨ, ᱵᱮᱲᱦᱮᱫ ᱥᱟᱠᱟᱢᱮ ᱦᱚᱨᱚᱜ ᱟᱭᱟ, ᱠᱟᱡᱮ ᱥᱤᱸᱫᱩᱨ ᱨᱮᱦᱚᱸ ᱨᱚᱜ ᱟᱫᱮᱭᱟ ᱦᱟᱸᱰᱮ ᱢᱮᱲᱦᱮᱫ ᱥᱟᱠᱟᱠᱚᱢ, ᱦᱳᱭ ᱱᱚᱸᱰᱮ ᱢᱮᱲᱦᱮᱫ ᱥᱟᱠᱟᱢ ᱦᱟᱸᱰᱮ ᱥᱤᱸᱫᱩᱨ ᱚᱱᱠᱟ ᱫᱚ ᱢᱤᱫ ᱫᱷᱟᱣ ᱤᱧᱟᱹᱜ ᱢᱮᱫ ᱛᱮᱫᱚ ᱵᱟᱹᱧ ᱧᱮᱞ ᱠᱟᱫᱟ, ᱥᱮ ᱟᱞᱮ ᱟ ᱟᱹᱛᱩ ᱨᱮᱫᱚ ᱱᱚᱝᱠᱟ ᱫᱚ ᱵᱟᱝ ᱦᱳᱭ ᱠᱟᱱᱟ, ᱟᱫᱚ ᱦᱳᱭᱩᱜᱼᱟ ᱱᱚᱝᱠᱟ ᱴᱚᱴᱷᱟᱠᱤᱭᱟᱹ ᱟᱹᱰᱤ ᱨᱚᱠᱚᱢ, ᱵᱷᱮᱜᱟᱨ ᱢᱮᱱᱟᱜ ᱛᱟᱵᱚᱱᱟ ᱛᱚ᱾
ᱦᱳᱭ,
ᱟᱪᱪᱷᱟ ᱟᱨᱦᱚ, ᱱᱚᱣᱟ ᱦᱮᱸ ᱢᱟ ᱞᱟᱹᱭᱢᱮ?
ᱦᱮᱸ ᱱᱚᱝᱠᱟ ᱦᱚᱸ ᱦᱳᱭ ᱫᱟᱲᱮᱼᱟ, ᱚᱠᱚᱭ ᱫᱚᱞᱮᱭᱟ ᱪᱮᱫᱠᱟ ᱱᱚᱸᱰᱮ ᱫᱚᱧ ᱥᱤᱸᱫᱩᱨ ᱟᱭᱟ, ᱟᱞᱮ ᱚᱲᱟᱜ ᱦᱚᱲ ᱫᱚ ᱵᱟᱠᱚ ᱠᱚ ᱧᱮᱞ ᱫᱟᱲᱮᱭᱟᱜᱼᱟ, ᱪᱮᱠᱟ ᱵᱟᱹᱵᱩᱭ ᱵᱟᱹᱦᱩᱭ ᱥᱤᱸᱫᱩᱨ ᱟᱫᱮᱭᱟ ᱚᱲᱟᱜ ᱨᱮ ᱥᱤᱸᱫᱩᱨ ᱠᱮᱫᱮᱭᱟᱭ᱾ ᱟᱹᱰᱤ ᱟᱹᱰᱤ ᱨᱚᱠᱚᱢ ᱵᱮᱯᱟᱨ ᱟᱨᱠᱤ᱾
ᱦᱳᱭ ᱦᱳᱭ ᱟᱨ ᱢᱤᱫᱴᱟᱝ ᱱᱚᱝᱠᱟ ᱧᱮᱞ ᱦᱳᱭ ᱟᱠᱟᱱᱟ ᱥᱟᱨ ᱥᱟᱹᱜᱩᱱ ᱠᱚᱨᱮ ᱡᱚᱠᱷᱚᱱ ᱠᱩᱲᱤ ᱜᱤᱫᱽᱨᱟᱹ ᱥᱟᱨ ᱥᱟᱹᱜᱩᱱ ᱠᱚ ᱦᱤᱡᱩᱜᱼᱟ᱾ ᱛᱚᱠᱷᱚᱱ ᱧᱮᱞ ᱦᱩᱭᱩᱜ ᱠᱟᱱᱟ ᱦᱚᱨᱚᱜ ᱪᱤᱱ ᱦᱚᱴᱚ ᱠᱟᱭᱟᱠᱚ᱾ ᱡᱟᱸᱦᱟᱸᱟᱧ ᱧᱮᱞ ᱟᱠᱟᱫᱟ ᱡᱮ ᱠᱚᱛᱮᱠ ᱫᱚ ᱦᱟᱹᱥᱞᱤ ᱠᱚ ᱦᱚᱨᱚᱜ ᱦᱚᱴᱚ ᱟᱠᱚᱣᱟ ᱠᱚ᱾ ᱟᱨ ᱱᱮᱛᱟᱨ ᱫᱚ ᱠᱚᱭᱮᱠ ᱜᱩᱞᱳ ᱫᱚ ᱧᱮᱞᱚᱜ ᱠᱟᱱᱟ ᱦᱟᱹᱥᱞᱤ ᱫᱚ ᱩᱱᱟᱹᱜ ᱵᱟᱠᱚ ᱦᱚᱨᱚᱜ ᱠᱟᱱ ᱪᱟᱵᱟ ᱦᱤᱡᱩᱜ ᱠᱟᱱᱟ᱾ ᱱᱮᱛᱟᱨ ᱫᱚᱧ ᱧᱮᱞ ᱮᱫᱟ ᱟᱨᱟᱜ ᱯᱩᱲ ᱡᱩᱲᱤ ᱠᱚᱠᱚ ᱦᱚᱨᱚᱜ ᱦᱚᱴᱚ ᱟᱠᱚᱣᱟ ᱵᱟᱠᱷᱟᱱ ᱨᱩᱯᱟᱹ ᱢᱟᱞᱟ ᱠᱚ᱾ ᱠᱚ ᱦᱚᱨᱚᱜ ᱦᱚᱴᱚ ᱟᱠᱚᱣᱟ, ᱟᱯᱮ ᱥᱮᱫ ᱫᱚ ᱪᱮᱫ ᱞᱮᱠᱟ?
ᱦᱮᱸ ᱟᱞᱮ ᱥᱮᱫ ᱮᱢ ᱵᱚᱞᱛᱮ ᱦᱚᱨᱚᱜ ᱪᱤᱱ ᱫᱚ ᱱᱚᱝᱠᱟ ᱵᱟᱹᱧ ᱧᱮᱞ ᱟᱠᱟᱫ ᱨᱮᱦᱚᱸ ᱟᱫᱚ ᱡᱟᱸᱠ ᱚᱱᱠᱟ ᱫᱚ ᱩᱭᱦᱟᱹᱨ ᱫᱩᱧ ᱩᱭᱦᱟᱹᱨᱟ ᱦᱚᱨᱚᱜ ᱪᱤᱱ ᱫᱚ ᱱᱚᱝᱠᱟ ᱡᱟᱦᱟᱱᱟᱜ ᱜᱮ ᱨᱩᱯᱟᱹᱱᱟᱜ ᱨᱮᱱᱟᱜ ᱡᱟᱦᱟᱱᱟᱜ ᱟᱠᱩᱭᱤᱡ ᱦᱚᱲᱜᱮ ᱦᱚᱨᱚ ᱪᱤᱱᱴᱚᱣᱟᱭ ᱠᱟᱱᱟ ᱠᱚ ᱪᱤᱱᱦᱚᱱ ᱦᱚᱴᱚᱣᱟᱭ ᱠᱟᱱᱟ ᱠᱚ ᱟᱨᱠᱤ᱾
ᱦᱳᱭ᱾
ᱟᱫᱚ ᱚᱱᱠᱟ ᱨᱩᱯᱟᱹ ᱢᱟᱞᱟ ᱠᱚᱜᱮ ᱠᱚ ᱮᱢ ᱦᱚᱴᱚᱣᱟᱭᱟ ᱟᱨᱠᱤ ᱡᱟᱜᱮ ᱡᱟᱹᱱᱤᱡ ᱠᱷᱟᱱ ᱚᱱᱮ ᱦᱚᱨᱚᱜ ᱪᱤᱱ ᱞᱟᱹᱭ ᱛᱮᱫᱚ ᱡᱟᱹᱱᱤᱡ ᱠᱷᱟᱱ ᱥᱟᱥᱟᱝ ᱠᱚᱦᱚᱸ ᱡᱟᱹᱱᱤᱡ ᱠᱷᱟᱱ ᱠᱚ ᱚᱡᱚᱜ
ᱦᱳᱭ ᱦᱳᱭ, ᱥᱟᱥᱟᱝ ᱠᱚᱠᱚ ᱚᱡᱚᱜ ᱟᱠᱚ ᱠᱚᱣᱟ ᱜᱮᱸᱫᱟᱜ ᱠᱚ, ᱯᱚᱭᱥᱟ ᱠᱚ, ᱞᱟᱹᱰᱩ ᱠᱚ ᱠᱚ ᱮᱢᱟ ᱠᱚᱣᱟ᱾
ᱦᱮᱸ ᱦᱮᱸ ᱚᱱᱟ ᱠᱚ ᱦᱩᱭᱩᱜᱼᱟ ᱟᱞᱮ ᱫᱤᱥᱚᱢ ᱥᱮᱫ ᱦᱚᱸ ᱱᱚᱝᱠᱟ ᱫᱚ᱾
ᱟᱫᱚ ᱠᱚᱲᱟ ᱜᱤᱫᱽᱨᱟᱹ ᱫᱚ ᱦᱟᱥᱞᱤ ᱫᱚ ᱠᱚᱲᱟ ᱜᱤᱫᱽᱨᱟᱹ ᱫᱚ ᱦᱟᱹᱥᱞᱤ ᱫᱚ ᱵᱟᱠᱚ ᱦᱚᱨᱚᱜᱼᱟ ᱟᱠᱚᱣᱟ ᱠᱩᱲᱤ ᱜᱤᱫᱽᱨᱟᱹ ᱠᱚ ᱦᱚᱨᱚᱜ ᱟᱠᱚᱣᱟ ᱦᱟᱹᱥᱞᱤ ᱫᱚ᱾ ᱠᱚᱲᱟ ᱜᱤᱫᱽᱨᱟᱹ ᱚᱲᱟᱜ ᱨᱮ ᱡᱩᱫᱤ ᱦᱟᱹᱥᱞᱤ ᱛᱟᱦᱮᱱ ᱛᱟᱠᱚᱣᱟ ᱚᱱᱟ ᱦᱟᱹᱥᱞᱤ ᱠᱚ ᱟᱹᱜᱩᱭ ᱟᱠᱚ᱾ ᱠᱩᱲᱤ ᱜᱤᱫᱽᱨᱟᱹ ᱚᱲᱟᱜ ᱠᱚ ᱦᱚᱨᱚᱜᱟᱭᱟ ᱟᱨ ᱠᱚᱲᱟ ᱜᱤᱫᱽᱨᱟᱹ ᱫᱚ ᱮᱢᱱᱤ ᱨᱩᱯᱟᱹᱢᱟᱞᱟ, ᱟᱱᱴᱤ ᱠᱚ, ᱛᱚᱣᱟᱞᱟ ᱠᱚ ᱫᱷᱩᱛᱤ ᱠᱚ, ᱡᱟᱢᱟ ᱠᱚ ᱚᱱᱟ ᱠᱚᱜᱮ ᱠᱚ ᱮᱢᱟᱭᱟᱠᱚ ᱧᱮᱞ ᱦᱩᱭ ᱟᱠᱟᱱᱟ᱾
ᱦᱮᱸ ᱦᱮᱸ ᱟᱫᱚ᱾ ᱦᱟᱹᱥᱤᱞᱤ ᱫᱚ ᱧᱮᱞ ᱵᱚᱱ ᱱᱮᱛᱟᱨ ᱵᱟᱠᱚ ᱮᱢᱟ ᱠᱚ ᱠᱟᱱᱟ ᱪᱮᱠᱟ ᱦᱟᱹᱥᱤᱞᱤ ᱫᱚ ᱯᱟᱹᱦᱤᱞ ᱨᱮᱱᱟᱜ ᱡᱤᱱᱤᱥ ᱠᱟᱱᱟ ᱚᱱᱟ ᱫᱚ ᱦᱟᱹᱥᱞᱤ ᱥᱟᱡᱽ ᱥᱟᱯᱟᱵ ᱫᱚ ᱯᱟᱹᱦᱤᱞ ᱨᱮᱱᱟᱜ ᱫᱚ ᱵᱟᱝ ᱠᱟᱱᱟ ᱥᱮ ᱵᱟᱝ ᱢᱟᱨᱤᱜᱼᱟ ᱠᱤᱱᱛᱩ ᱢᱮᱱᱠᱷᱟᱱ ᱮᱸ ᱱᱮᱛᱟᱨ ᱠᱩᱲᱤ ᱜᱤᱫᱽᱨᱟᱹ ᱠᱷᱚᱱ ᱩᱱᱟᱹᱜ ᱢᱚ ᱴᱟ ᱡᱤᱱᱤᱥ ᱦᱚᱸ ᱵᱟᱠᱚ ᱦᱚᱨᱚᱜ ᱫᱟᱲᱮᱭᱟᱜ ᱠᱟᱱᱟ ᱟᱨ ᱚᱱᱟ ᱠᱚ ᱦᱚᱨᱚᱜ ᱠᱟᱛᱮᱫ ᱱᱮᱛᱟᱨ ᱟᱹᱰᱤ ᱠᱤᱪᱷᱩ ᱡᱟᱭᱜᱟ ᱠᱟᱹᱢᱤ ᱠᱚᱨᱮᱢ ᱟᱱᱟᱴᱚᱜᱼᱟ, ᱟᱱᱟᱴ ᱵᱚᱞᱛᱮ ᱪᱮᱜ ᱧᱮᱞ ᱢᱮ ᱡᱩᱫᱤᱢ ᱞᱟᱹᱭᱟ ᱟᱢ ᱢᱮᱫᱴᱟᱝ ᱢᱚᱱᱮ ᱠᱟᱜ ᱢᱮ ᱦᱟᱸᱥᱞᱤᱢ ᱦᱚᱨᱚᱜ ᱠᱟᱫᱟ ᱥᱟᱨᱟᱫᱤᱱᱮᱢ ᱦᱚᱨᱚᱜᱟ ᱫᱤᱱᱟᱹᱢ ᱜᱮ ᱯᱚᱨᱚᱵᱽ ᱯᱩᱱᱟᱹᱭ ᱵᱟᱫᱽ ᱠᱟᱛᱮᱫ ᱢᱮᱱᱠᱷᱟᱱ ᱦᱟᱹᱥᱯᱟᱛᱟᱞ ᱢᱟᱹᱥᱯᱟᱛᱟᱞ ᱠᱚᱨᱮ ᱚᱱᱟ ᱟᱠᱚ ᱫᱚ ᱵᱟᱠᱚ ᱚᱱᱟ ᱫᱚ ᱪᱮᱜᱠᱟ ᱩᱱᱢᱟᱝ ᱡᱤᱱᱤᱥ ᱦᱚᱨᱚᱜ ᱠᱟᱛᱮᱢ ᱪᱟᱜᱼᱟ, ᱱᱤᱡᱮ ᱦᱚᱸᱛᱚ ᱢᱮᱫᱴᱟᱜ ᱠᱷᱟᱨᱟᱯ ᱮᱢ ᱵᱩᱡᱷᱟᱹᱣᱟ᱾ ᱟᱨ ᱥᱟᱶᱛᱮ ᱡᱩᱫᱤ ᱫᱟᱹᱲ ᱩᱪᱩᱨᱟᱢ ᱵᱚᱞ ᱠᱚᱢ ᱠᱷᱮᱞᱟ ᱚᱱᱟ ᱠᱚᱫᱚ ᱵᱟᱝ ᱜᱟᱱᱚᱜ ᱛᱟᱢᱟ ᱥᱮ᱾ ᱮ ᱚᱱᱟ ᱠᱷᱟᱹᱛᱤᱨ ᱫᱤᱱᱠᱮ ᱫᱤᱱ ᱠᱟᱹᱴᱤᱡ ᱠᱚ ᱟᱯᱰᱮᱴ ᱦᱤᱡᱩᱜ ᱠᱟᱱᱟ᱾ ᱚᱱᱟ ᱠᱟᱹᱴᱤᱡ ᱠᱚ ᱱᱟᱥᱮᱱᱟᱜ ᱯᱚᱨᱤᱵᱚᱨᱛᱚᱱ ᱦᱤᱡᱩᱜ ᱠᱟᱱᱟ᱾
ᱦᱳᱭ᱾
ᱚᱱᱟ ᱦᱚᱸ ᱴᱷᱤᱠ ᱠᱟᱛᱷᱟ ᱫᱚ ᱴᱷᱤᱠ ᱫᱚ ᱴᱷᱤᱠ ᱜᱮᱢ ᱞᱟᱹᱭ ᱠᱟᱫᱟ ᱵᱟᱝᱠᱷᱟᱱ ᱪᱤᱠᱟᱹᱛᱮᱢ ᱠᱟᱹᱢᱤᱭᱟ ᱥᱮ᱾ ᱮᱢᱱᱤ ᱡᱮ ᱨᱩᱯᱟᱹ ᱢᱟᱞᱟ ᱠᱚ ᱪᱩᱲᱤ ᱠᱚᱠᱚ ᱮᱢᱚᱜ ᱠᱟᱱᱟ ᱚᱱᱟ ᱠᱚᱫᱚ ᱦᱚᱨᱚᱜ ᱫᱚ ᱜᱟᱱᱚᱜᱼᱟ ᱵᱟᱝ ᱥᱮ᱾ ᱡᱟᱸᱦᱟᱱᱟᱜ ᱜᱮ ᱢᱮᱫᱴᱟᱝ ᱱᱟᱣᱟᱱᱟᱜ ᱠᱚ ᱦᱚᱨᱚᱜ ᱦᱚᱴᱚᱣᱟᱢᱟ ᱟᱫᱚ ᱠᱚ ᱞᱟᱹᱭᱟ ᱵᱟᱝ ᱦᱚᱨᱚᱜ ᱪᱤᱱ ᱦᱚᱴᱚ ᱠᱟᱫᱮᱭᱟᱞᱮ ᱵᱟᱹᱦᱩ ᱥᱮ ᱡᱟᱸᱶᱟᱭ᱾ ᱟᱪᱪᱷᱟ ᱟᱯᱮ ᱥᱮᱫ ᱫᱚ ᱚᱱᱮ ᱠᱩᱲᱤ ᱜᱤᱫᱽᱨᱟᱹ ᱡᱚᱠᱷᱚᱱ ᱠᱚ ᱛᱳᱯᱳ ᱠᱚᱫᱚ ᱟᱯᱮ ᱥᱮᱫ ᱯᱩᱠᱷᱨᱤ ᱠᱚᱠᱚ ᱞᱟᱭ ᱜᱮᱭᱟ ᱠᱚ ᱡᱮᱢᱚᱱ ᱟᱞᱮ ᱥᱮᱫ ᱫᱚ ᱠᱩᱲᱤ ᱜᱤᱫᱽᱨᱟᱹ ᱡᱚᱠᱷᱚᱱ ᱠᱚ ᱛᱳᱯᱳ ᱠᱚᱣᱟ ᱠᱚ ᱦᱮᱸ ᱢᱮᱜᱴᱟᱜ ᱯᱩᱠᱷᱨᱤ ᱠᱚ ᱞᱟᱭᱟ ᱛᱟᱯᱚᱨᱮ ᱯᱳᱱ ᱠᱚᱲ ᱨᱮ ᱠᱟᱭᱨᱟ ᱫᱟᱨᱤ ᱞᱮᱠᱟᱱᱟᱜ ᱠᱚ ᱵᱤᱫᱟᱠᱚ ᱠᱟᱭᱨᱟ ᱫᱟᱨᱮ ᱠᱚ ᱵᱤᱫᱟᱠᱚ ᱟᱨ ᱡᱟᱦᱟᱸᱭ ᱡᱚᱜᱽ ᱢᱟᱺᱡᱷᱤ ᱛᱟᱦᱮᱱᱟᱭ ᱩᱱᱤ ᱫᱚ ᱦᱮᱸ ᱚᱱᱟ ᱠᱚᱭ ᱯᱚᱛᱤᱥᱴᱷᱟ ᱴᱚ ᱠᱟᱜ ᱟᱭ ᱟᱫᱚ ᱚᱱᱟ ᱟᱲᱟᱨ ᱵᱟᱠᱷᱟᱱ ᱟᱲᱜᱚᱢ ᱪᱮᱛᱟᱱ ᱨᱮ ᱠᱩᱲᱤ ᱜᱤᱫᱽᱨᱟᱹ ᱫᱚᱠᱚ ᱛᱳᱯᱳᱭ ᱭᱟ᱾
ᱟᱫᱚ ᱟᱞᱮ ᱥᱮᱜ ᱨᱮᱱ ᱦᱚᱸ ᱠᱩᱲᱤ ᱜᱤᱫᱽᱨᱟᱹ ᱫᱚ ᱵᱟᱹᱧ ᱧᱮᱞ ᱠᱟᱫᱟ ᱠᱤᱱᱛᱩ ᱚᱱᱮ ᱡᱟᱶᱟᱭ ᱛᱩᱯᱩ ᱵᱟᱝ ᱪᱚ ᱚᱠᱚᱭ ᱛᱩᱯᱩ ᱪᱚ ᱱᱚᱝᱠᱟᱧ ᱧᱮᱞ ᱫᱩᱧ ᱧᱮᱞᱜ-ᱟ ᱢᱟᱱᱮ ᱟᱸᱲᱟᱨ ᱛᱟᱦᱮᱱᱟ ᱢᱟ ᱢᱟᱸᱲᱟᱨ ᱟᱨ ᱟᱲᱜᱳᱢ ᱛᱟᱦᱮᱱ ᱠᱟᱱᱟ ᱡᱟᱹᱱᱤᱡ ᱠᱷᱟᱱ ᱟᱲᱜᱳᱢ ᱱᱚᱸᱰᱮ ᱠᱚ ᱯᱩᱠᱷᱨᱤ ᱞᱮᱠᱟ ᱠᱚ ᱛᱟᱲᱟᱣ-ᱟ ᱟᱫᱚ ᱱᱚᱸᱰᱮ ᱠᱚ ᱛᱩᱯᱩᱭᱟᱫᱚ ᱱᱚᱰᱮᱧ ᱧᱮᱞ ᱟᱠᱟᱜ ᱠᱚᱣᱟ ᱟᱹᱰᱤ ᱨᱚᱠᱚᱢ ᱦᱟᱹᱥᱤ ᱴᱷᱟᱴᱴᱟ ᱦᱩᱭᱩᱜ-ᱟ, ᱵᱟᱹᱧ ᱦᱮᱸ ᱪᱚ ᱥᱟᱹᱨᱤ ᱪᱚ ᱩᱝᱠᱩ ᱚᱱᱮ ᱤᱭᱟᱹ ᱥᱤ ᱠᱚ ᱜᱚᱥᱮᱪ ᱠᱚᱣᱟ ᱛᱚ ᱢᱮ ᱠᱚ ᱫᱟᱞ ᱵᱟᱲᱟ ᱠᱚᱣᱟ ᱫᱷᱤᱨᱤ ᱜᱩᱲᱜᱩ ᱠᱚᱛᱮ ᱚᱝᱠᱟᱱᱟᱜ ᱠᱟᱭᱫᱟ ᱠᱚᱠᱚ ᱩᱫᱩᱜ ᱵᱟᱲᱟᱧ ᱧᱮᱞ ᱠᱟᱫ ᱠᱚᱣᱟ᱾
ᱚᱸ ᱤᱧ ᱫᱚ ᱱᱚᱣᱟ ᱡᱟᱦᱟᱸᱢ ᱞᱟᱹᱭ ᱠᱮᱫᱟ ᱤᱧ ᱫᱚ ᱱᱚᱝᱠᱟ ᱫᱚ ᱡᱚᱠᱷᱚᱱ ᱡᱟᱶᱟᱭ ᱛᱳ ᱩ ᱵᱟᱯᱞᱟᱜ ᱮ ᱪᱟᱞᱟᱜ-ᱟ ᱵᱟᱯᱞᱟ ᱪᱟᱞᱟᱣ ᱠᱟᱛᱮᱜ ᱠᱩᱲᱤ ᱜᱤᱫᱽᱨᱟᱹ ᱚᱲᱟᱜ ᱨᱮ ᱯᱟᱹᱭᱞᱟᱹ ᱠᱚ ᱫᱟᱨᱟᱢ ᱠᱚᱣᱟ ᱛᱚ, ᱠᱩᱞᱦᱤ ᱢᱟᱹᱭᱟᱹ ᱨᱮ ᱢᱩᱪᱟᱹᱜ ᱨᱮᱠᱚ ᱫᱩᱲᱩᱵ ᱠᱚᱣᱟ ᱠᱚ ᱫᱟᱨᱟᱢ ᱠᱟᱛᱮᱫ ᱛᱟᱯᱚᱨᱮ ᱡᱟᱸᱶᱟᱭ ᱠᱚᱲᱟ ᱠᱚ ᱛᱳᱯᱳᱭ ᱭᱟ ᱛᱳᱯᱳ ᱥᱚᱢᱚᱭ ᱡᱟᱦᱟᱸᱭ ᱠᱩᱲᱤ ᱜᱤᱫ ᱡᱟᱦᱟᱸᱭ ᱵᱟᱯᱞᱟᱭ ᱪᱟᱞᱟᱜ ᱠᱟᱱᱟ, ᱩᱱᱤ ᱨᱮᱱ ᱟᱡᱱᱟᱨ ᱛᱮᱫ ᱛᱟᱠᱚ ᱮᱨᱮᱞ ᱛᱮᱫ ᱠᱩᱲᱤ ᱛᱟᱠᱚ ᱩᱝᱠᱩ ᱠᱚ ᱛᱳᱯᱳᱭ ᱭᱟᱠᱚ᱾ ᱟᱫᱚ ᱚᱱᱟ ᱫᱚ ᱤᱭᱟᱹᱨᱠᱤ ᱴᱷᱟᱴᱴᱟ ᱜᱟᱱᱚᱜ ᱦᱚᱲ ᱞᱮᱠᱟ ᱜᱮᱠᱚ ᱟᱫᱚ ᱚᱱᱟ ᱠᱷᱟᱹᱛᱤ ᱛᱮ ᱚᱱᱟ ᱠᱚᱫᱚ ᱠᱚ ᱠᱚᱨᱟᱣᱟ ᱟᱞᱮ ᱫᱚ᱾
ᱦᱮᱸ ᱦᱮᱸ ᱦᱮᱸ ᱚᱱᱟ ᱥᱩᱢᱚᱭ ᱜᱮ ᱱᱩᱠᱩ ᱜᱮ ᱠᱟᱨᱚᱱ ᱚᱠᱚᱭ ᱪᱚ ᱵᱟᱧᱪᱚ ᱵᱟᱯᱞᱟ ᱨᱮ ᱠᱚ ᱦᱮᱡ ᱞᱮᱱ ᱛᱮᱜᱮ ᱚᱱᱟ ᱫᱩᱧ ᱤᱧ ᱧᱮᱞ ᱠᱟᱜ ᱠᱚᱣᱟ ᱟᱨᱠᱤ ᱚᱝᱠᱟ ᱫᱚ᱾
ᱚᱸ
ᱦᱮᱸ ᱟᱫᱚ ᱱᱚᱣᱟ ᱫᱚ ᱟᱹᱰᱤ ᱟᱭᱢᱟ ᱡᱟᱭᱜᱟ ᱨᱮ ᱟᱹᱰᱤ ᱟᱭᱢᱟ ᱨᱚᱠᱚᱢ ᱧᱮᱞᱚᱜ ᱠᱟᱱᱟ ᱟᱨᱠᱤ ᱱᱚᱣᱟ ᱢᱤᱜᱴᱟᱝ ᱟᱨ ᱢᱤᱜᱴᱟᱝ ᱩᱭᱦᱟᱹᱨ ᱦᱮᱡ ᱟᱹᱫᱤᱧᱟ ᱚᱱᱟ ᱵᱟᱯᱞᱟ ᱠᱟᱛᱷᱟ ᱞᱟᱝ ᱜᱟᱯᱟ ᱯᱟᱞᱢᱟᱨᱟᱣᱮᱜ ᱠᱷᱟᱱ, ᱟᱪᱪᱷᱟ ᱡᱟᱦᱟᱸ ᱢᱮᱨᱚᱢ ᱢᱟᱜ ᱦᱩᱭᱩᱜ-ᱟ ᱵᱟᱯᱞᱟ ᱯᱚᱨ ᱢᱮᱨᱚᱢ ᱢᱟᱜ ᱥᱮ ᱢᱮᱨᱚᱢ ᱠᱩᱴᱟᱹᱢ ᱟᱫᱚ ᱯᱟᱹᱦᱤᱞ ᱫᱚ ᱟᱞᱮ ᱟᱛᱩ ᱨᱮᱫᱚ ᱮᱸ ᱢᱮᱨᱚᱢ ᱢᱟᱜ ᱜᱮᱠᱚ ᱢᱟᱜ ᱠᱮᱠᱚᱣᱟ ᱠᱤᱱᱛᱩ ᱮᱸ ᱡᱟᱦᱟᱸᱢ ᱡᱟᱶᱟᱭ ᱠᱚ ᱛᱟᱞᱟ ᱚᱲᱟᱜ ᱠᱮᱭᱟ ᱛᱚ ᱢᱮᱱᱠᱷᱟᱱ ᱡᱚᱠᱷᱚᱱ ᱠᱟᱛᱷᱟ ᱨᱮ ᱵᱚᱱ ᱞᱟᱹᱭᱟ ᱮᱢ ᱠᱩᱴᱟᱹᱢ ᱡᱟᱶᱟᱭ ᱠᱟᱱ ᱛᱟᱞᱮᱭᱟ ᱟᱫᱚ ᱚᱱᱟ ᱩ ᱠᱟᱛᱷᱟ ᱩᱭᱦᱟᱹᱨ ᱠᱟᱛᱮᱫ ᱟᱫᱚ ᱱᱮᱛᱟᱨ ᱫᱚ ᱠᱩᱴᱟᱹᱢ ᱦᱚᱪᱚᱭᱮᱜ ᱠᱚᱣᱟᱞᱮ ᱢᱮᱨᱚᱢ ᱠᱟ ᱛᱟᱦᱞᱮ ᱟᱯᱮ ᱫᱤᱥᱚᱢ ᱥᱮᱫ ᱫᱚ ᱱᱚᱠᱟ ᱡᱟᱶᱟᱭ ᱠᱚᱫᱚ ᱢᱮᱨᱚᱢ ᱯᱮ ᱠᱩᱴᱟᱹᱢ ᱪᱚ ᱠᱚᱣᱟ ᱥᱮᱯᱮ ᱢᱟᱜ ᱪᱚ ᱠᱚᱣᱟ?
ᱫᱚ ᱟᱞᱮ ᱫᱚ ᱠᱩᱴᱟᱹᱢ ᱫᱩᱧ ᱧᱮᱞᱮᱫ ᱡᱚᱠᱷᱚᱱ ᱵᱷᱟᱸᱰᱟᱱ ᱠᱚᱣᱟ ᱠᱚ ᱛᱚᱠᱷᱚᱱ ᱠᱩᱴᱟᱹᱢ ᱠᱚᱧ ᱧᱮᱞ ᱵᱟᱲᱟ ᱠᱤᱱᱛᱩ ᱵᱟᱯᱞᱟ ᱥᱚᱢᱚᱭ ᱫᱚ ᱟᱞᱮᱭᱟᱜ- ᱡᱟᱦᱟᱸ ᱟᱞᱮ ᱚᱲᱟᱜ ᱨᱤᱧ ᱧᱮᱞ ᱠᱟᱫᱟ, ᱟᱞᱮ ᱫᱚ ᱢᱟᱜ ᱜᱮᱧ ᱧᱮᱞ ᱠᱟᱫᱟ ᱡᱮ ᱢᱮᱨᱚᱢ ᱢᱟᱜ ᱪᱚ ᱠᱟᱫᱮᱭᱟ ᱠᱚ᱾
ᱦᱮᱸ ᱟᱫᱩᱧ ᱱᱚᱣᱟ ᱫᱚ ᱱᱚᱝᱠᱟᱧ ᱧᱮᱞ ᱠᱟᱫᱟ ᱟᱵᱚ ᱥᱮᱫ ᱫᱚ ᱱᱚᱝᱠᱟ ᱟᱞᱮ ᱫᱤᱥᱚᱢ ᱥᱮᱫ ᱫᱚ ᱟᱨᱠᱤ ᱚᱝᱠᱟ ᱜᱮ ᱯᱳᱭᱞᱳ ᱫᱚ ᱢᱟᱜᱽ ᱜᱮ ᱛᱟᱦᱮᱸ ᱠᱟᱱᱟ ᱟᱫᱚ ᱱᱤᱛᱳᱜ ᱫᱚᱞᱮ ᱠᱩᱴᱟᱹᱢ ᱪᱚ ᱣᱟᱠᱟᱫᱟ ᱟᱫᱚ᱾ ᱡᱟᱠ ᱟᱫᱚ ᱡᱟᱦᱟᱱᱟᱜ ᱜᱮ ᱴᱷᱤ ᱴᱷᱤᱠ ᱵᱟᱝ ᱵᱷᱩᱞ ᱟᱫᱚ ᱠᱩᱴᱟᱹᱢ ᱡᱟᱶᱟᱭ ᱠᱚ ᱞᱟᱹᱭᱟ ᱛᱚ ᱟᱫᱚ ᱤᱧᱟᱹᱜ ᱢᱚᱱᱮ ᱛᱮ ᱦᱩᱭ ᱞᱟᱹᱭᱟ ᱡᱮ ᱠᱩᱴᱟᱹᱢ ᱜᱮ ᱱᱟᱯᱟᱭᱚᱜ-ᱟ᱾
ᱚᱸ
ᱟᱫᱚ ᱠᱩᱴᱟᱹᱢᱮᱱ ᱟᱨ ᱢᱟᱜᱮᱱ ᱡᱟᱶᱟᱭᱮ ᱛᱟᱲᱟ ᱚᱲᱟᱜ ᱞᱮᱠᱷᱟᱱ ᱜᱮ ᱡᱚᱛᱮᱥᱴᱚ ᱟᱫᱚ,
ᱦᱮᱸ ᱚᱱᱟ ᱦᱩᱭᱩᱜ ᱠᱟᱱᱟ ᱠᱟᱛᱷᱟ᱾ ᱟᱨ ᱱᱚᱣᱟ ᱢᱤᱫ ᱴᱟᱝ ᱤᱧ ᱧᱮᱞ ᱟᱠᱟᱫᱟ ᱦᱮᱸ ᱢᱟ ᱞᱟᱹᱭ ᱢᱮ᱾
ᱟᱢ ᱞᱟᱹᱭ ᱢᱮ ᱢᱟ ᱪᱮ ᱮᱢ ᱞᱟᱹᱭᱮ ᱛᱟᱸᱦᱮ᱾
ᱱᱚᱣᱟ ᱢᱤᱫ ᱴᱟᱝ ᱤᱧ ᱧᱮᱞ ᱟᱠᱟᱫᱟ, ᱡᱚᱠᱷᱚᱱ ᱵᱟᱹᱦᱩ ᱠᱚ ᱟᱹᱜᱩᱭᱮᱭᱟ᱾ ᱵᱟᱹᱦᱩ ᱡᱮᱫᱤᱱᱮ ᱦᱤᱡᱩᱜᱼᱟ ᱛᱟᱨᱯᱚᱨᱮᱨ ᱫᱤᱱ ᱢᱟᱱᱮ ᱡᱚᱠᱷᱚᱱᱮ ᱛᱳᱯᱳᱱᱟ ᱥᱮ ᱛᱳᱯᱳ ᱞᱟᱦᱟ᱾ ᱯᱩᱠᱷᱨᱤ ᱵᱟᱸᱫᱷ ᱜᱟᱰᱟ ᱠᱚᱞ ᱡᱷᱚᱛᱚ ᱨᱮ ᱥᱤᱫᱩᱨᱟᱜᱼᱟᱭ ᱢᱟᱱᱮ ᱯᱨᱚᱛᱤᱥᱴᱷᱟᱭᱟᱭ᱾ ᱟᱨ ᱢᱤᱫ ᱴᱟᱠᱟ ᱠᱟᱛᱮᱫ ᱯᱩᱭᱥᱟᱭ ᱮᱢᱟ᱾ ᱟᱨ ᱡᱟᱶᱟᱭ ᱠᱚᱲᱟ ᱦᱚᱸ ᱡᱚᱠᱷᱚᱱ ᱢᱮᱨᱚᱢ ᱢᱟᱜ ᱡᱮ ᱫᱤᱱᱮ ᱪᱟᱞᱟᱜᱼᱟᱭ ᱥᱮ ᱢᱮᱨᱚᱢ ᱢᱟᱜ ᱪᱟᱞᱟᱣ ᱦᱤᱞᱳᱜ ᱡᱚᱠᱷᱚᱱ ᱛᱳᱯᱳ ᱠᱚ ᱤᱫᱤᱭᱮᱭᱟ ᱩᱱᱤ ᱦᱚᱸ ᱟᱭᱟᱜ ᱱᱟᱹᱭᱦᱟᱨ ᱨᱮᱱᱟᱜ ᱛᱤᱱᱟᱹᱜ ᱠᱚᱞ ᱠᱚ ᱯᱩᱠᱷᱨᱤ ᱠᱚ ᱜᱟᱰᱟ ᱠᱚ ᱪᱮᱫ ᱠᱚ ᱛᱟᱦᱮᱱᱟ ᱡᱷᱚᱛᱚ ᱥᱤᱸᱫᱩ ᱨᱮ ᱮᱢᱟᱜ ᱟᱭ ᱟᱨ ᱢᱤᱫ ᱴᱟᱠᱟ ᱯᱚᱭᱥᱟ ᱠᱟᱛᱮᱫ ᱮᱢᱟᱭ ᱟᱫᱚ ᱢᱟᱱᱮ ᱯᱨᱚᱛᱤᱥᱴᱷᱟᱭ ᱮᱱᱟ ᱚᱱᱠᱟᱧ ᱧᱮᱞ ᱟᱠᱟᱫ ᱠᱚᱣᱟ᱾ ᱟᱯᱮ ᱥᱮᱫ ᱫᱚ ᱦᱩᱭᱩᱜ ᱟᱥᱮ ᱵᱟᱝ ᱱᱚᱝᱠᱟ ᱫᱚ᱾
ᱵᱟᱝ ᱟᱞᱮ ᱥᱮᱫ ᱫᱚ ᱚᱱᱠᱟ ᱫᱚ ᱵᱟᱹᱧ ᱧᱮᱞ ᱟᱠᱟ ᱠᱚᱣᱟ ᱠᱤᱱᱛᱩ ᱡᱩᱫᱤ ᱦᱚᱸ ᱱᱮᱛᱟᱨ ᱱᱚᱝᱠᱟᱭᱟ ᱠᱚ᱾ ᱯᱨᱚᱛᱮᱠᱴᱤ ᱠᱚᱞ ᱟᱸ ᱧᱮᱞ ᱠᱟᱛᱮᱫ ᱡᱩᱫᱤ ᱯᱚᱭᱥᱟ ᱠᱚᱭ ᱮᱢᱟ ᱠᱷᱟᱹᱞᱤ ᱥᱚᱢᱚᱥᱥᱟ ᱨᱮ ᱯᱟᱲᱟᱜᱼᱟ ᱪᱮᱫᱟᱜ ᱥᱮ ᱱᱮᱛᱟᱨ ᱫᱚ᱾ ᱫᱩᱣᱟᱹᱨ ᱫᱩᱣᱟᱹᱨ ᱠᱚᱞ ᱠᱚ ᱟᱹᱜᱩ ᱟᱠᱟᱫᱟ ᱛᱟᱦᱞᱮ ᱯᱚᱛᱛᱮᱠ ᱚᱲᱟᱜ ᱚᱲᱟᱜ ᱫᱩᱣᱟᱹᱨ ᱫᱩᱣᱟᱹᱨ ᱢᱤᱫ ᱴᱟᱠᱟ ᱠᱟᱛᱮ ᱮᱢ ᱦᱩᱭᱩᱜ ᱛᱟᱭ ᱫᱚ, ᱵᱩᱦᱩ ᱠᱷᱩᱪᱨᱟᱹ ᱯᱚᱭᱥᱟ ᱡᱚᱜᱟᱲ ᱡᱚᱛᱚᱱ ᱦᱩᱭᱩᱜ ᱛᱟᱭ ᱫᱚ ᱟᱨ ᱱᱮᱛᱟᱨ ᱠᱷᱩᱪᱨᱟᱹ ᱯᱚᱭᱥᱟ ᱨᱮᱱᱟᱜ ᱠᱷᱩᱵ ᱟᱱᱟᱴ ᱢᱮᱱᱟᱜᱼᱟ ᱵᱟᱝ ᱧᱟᱢᱚᱜ ᱠᱟᱱᱟ᱾
ᱟᱫᱚ ᱠᱟᱛᱷᱟ ᱫᱚ ᱦᱩᱭᱩᱜ ᱠᱟᱱᱟ ᱡᱟᱸᱦᱟᱸ ᱨᱮ ᱵᱮᱵᱚᱦᱟᱨᱟᱭ ᱦᱩᱭ ᱯᱩᱠᱷᱨᱤ ᱨᱮᱫᱚ ᱵᱮᱵᱚᱦᱟᱨᱟ ᱪᱟᱞᱟᱣ ᱦᱚᱭ ᱫᱟᱲᱮᱜᱼᱟ᱾ ᱯᱩᱠᱷᱨᱤ ᱨᱮ᱾ ᱟᱠᱚᱣᱟᱜ ᱚᱲᱟᱜ ᱥᱩᱨ ᱨᱮ ᱠᱚᱞ ᱢᱮᱱᱟᱜᱼᱟ ᱠᱚᱞ ᱨᱮ ᱟᱫᱚ ᱡᱚᱛᱚ ᱦᱚᱲᱟᱜ ᱚᱲᱟᱜ ᱨᱮᱛᱚ ᱩᱱᱤ ᱫᱚ ᱛᱩᱯᱩᱜ ᱦᱚᱸ ᱵᱟᱭ ᱪᱟᱜᱼᱟ ᱟᱨ ᱫᱟᱜ ᱧᱩ ᱦᱚᱸ ᱵᱟᱭ ᱪᱟᱞᱟᱜᱼᱟ ᱥᱮ,
ᱦᱮᱸ ᱳ ᱢᱟᱱᱮ ᱱᱚᱣᱟ ᱫᱚ ᱡᱟ ᱠᱚᱨᱮᱱᱟᱜ ᱮ ᱵᱮᱵᱚᱦᱟᱨᱟ ᱚᱱᱟ ᱠᱚᱨᱮᱱᱟᱜ ᱮ ᱮᱢᱟᱜᱼᱟ᱾
ᱦᱮᱸ ᱦᱮᱸ᱾
ᱚ ᱛᱟᱦᱞᱮ ᱴᱷᱤᱠ ᱜᱮᱭᱟ, ᱵᱟᱠᱷᱟᱱ ᱤᱧ ᱡᱩᱫᱤ ᱠᱚᱞ ᱠᱚᱭ ᱧᱟᱢ ᱠᱮᱫ ᱨᱮᱜᱮ ᱯᱚᱭᱥᱟᱭ ᱮᱢᱟ ᱛᱟᱦᱚ ᱯᱚᱛᱛᱮᱠ ᱚᱲᱟᱜ ᱨᱮᱛᱚ ᱠᱚᱞ ᱠᱚ ᱢᱮᱱᱟᱜᱼᱟ᱾
ᱦᱮᱸ ᱚᱱᱠᱟ ᱫᱚ ᱵᱟᱝ᱾ ᱟᱯᱮ ᱥᱮᱫ ᱫᱚ ᱚᱱᱠᱟ ᱫᱚ ᱵᱟᱝ ᱦᱩᱭᱩᱜ ᱜᱮᱭᱟ?
ᱵᱟᱝ ᱟᱞᱮ ᱥᱮᱫ ᱫᱚ ᱵᱟᱝ ᱦᱩᱭᱩᱜᱼᱟ, ᱟᱞᱮ ᱥᱮᱫ ᱵᱚᱪᱷᱚᱢ ᱱᱚᱝᱠᱟ ᱩᱭᱦᱟᱹᱨ ᱢᱮᱱᱟᱜ ᱛᱮ ᱡᱚᱠᱷᱚᱱ ᱡᱟᱶᱟᱭ ᱱᱚᱝᱠᱟ ᱵᱟᱝ ᱪᱳ ᱛᱳ ᱢᱟᱱᱮ ᱢᱮᱨᱚᱢ ᱢᱟᱜ ᱞᱟᱦᱟ ᱥᱮ ᱢᱮᱨᱚᱢ ᱠᱩᱴᱟᱹᱢ ᱞᱟᱦᱟ ᱰᱟᱸᱜᱩᱣᱟᱹ ᱠᱚᱲᱟ ᱜᱤᱫᱽᱨᱟᱹ ᱱᱚᱰᱮ ᱠᱚ ᱵᱚᱸᱜᱟ ᱚᱪᱚ ᱠᱤ ᱥᱮᱠᱚ ᱪᱤᱠᱷᱟᱹᱭ ᱪᱚ ᱠᱤᱱᱟ᱾ ᱦᱮᱸ ᱟᱫᱚ ᱩᱱᱠᱤᱱ ᱡᱚᱠᱷᱚᱱ ᱦᱟᱺᱲᱤ ᱠᱤᱱ ᱧᱩᱭᱟ ᱱᱚᱰᱮ ᱦᱟᱺᱲᱤ ᱠᱚ ᱮᱢᱱᱤ ᱠᱚ ᱮᱢᱟ ᱠᱤᱱᱟ᱿ ᱦᱟᱺᱲᱤ ᱫᱚ ᱵᱟᱠᱤᱱ ᱧᱩᱭᱟ ᱩᱱ ᱥᱚᱢᱚᱭ ᱟᱫᱚ ᱛᱟᱭᱚᱢ ᱥᱮᱫ ᱨᱮ ᱫᱟᱜ ᱠᱚ ᱫᱩᱞᱠᱤᱱᱟ ᱛᱟᱭᱚᱢ ᱥᱮᱫ ᱨᱮ ᱫᱟᱜ ᱠᱚ ᱫᱩᱞᱟ ᱠᱤᱱᱟ, ᱟᱫᱚ ᱞᱟᱹᱭᱼᱟ ᱪᱮᱫ ᱠᱟᱭᱟ ᱵᱤᱱ ᱧᱩ ᱠᱮᱫᱟ ᱛᱟᱭᱚᱢ ᱥᱮᱫ ᱵᱤᱱ ᱯᱩᱭᱩᱞ ᱠᱮᱫ ᱫᱚ ᱚᱱᱠᱟ ᱠᱚ ᱞᱟᱸᱫᱟ ᱟᱠᱤᱱᱟ᱾
ᱦᱩᱸ, ᱚᱱᱟ ᱠᱟᱛᱷᱟᱢ ᱞᱟᱹᱭ ᱠᱮᱫ ᱠᱷᱟᱱ ᱤᱧ ᱫᱚ ᱱᱚᱝᱠᱟ ᱚ ᱚᱱᱟ ᱠᱟᱛᱷᱟᱢ ᱞᱟᱹᱭ ᱤᱧᱫᱚ ᱱᱚᱝᱠᱟᱧ ᱧᱮᱞ ᱟᱠᱟᱫᱟ ᱡᱚᱠᱷᱚᱱ ᱡᱟᱶᱟᱭ ᱠᱚᱧ ᱧᱮᱞ ᱟᱠᱟᱫ ᱠᱚᱣᱟ ᱢᱮᱨᱚᱢ ᱠᱚ ᱠᱩᱴᱟᱹᱢ ᱠᱚ ᱥᱮ ᱢᱮᱨᱚᱢ ᱠᱚ ᱢᱟᱜ ᱠᱚᱣᱟ ᱚᱱᱟ ᱛᱟᱭᱚᱢ ᱢᱮᱨᱚᱢ ᱢᱟᱜ ᱚᱠᱛᱚ ᱡᱚᱠᱷᱚᱱᱮ ᱠᱩᱰᱩᱠᱚᱜ ᱫᱚᱭ ᱥᱮ ᱚᱱᱟ ᱛᱟᱭᱚᱢ ᱫᱚ ᱦᱩᱭᱩᱜ ᱠᱟᱱᱟ ᱡᱟᱸᱦᱟᱸᱭ ᱤᱨᱤᱞ ᱛᱮᱫ ᱠᱩᱲᱤ ᱠᱚ ᱥᱟᱸᱜᱟᱛ ᱤᱨᱤᱞ ᱛᱮᱫ ᱠᱩᱲᱤ ᱠᱚ ᱛᱟᱦᱮᱱ ᱛᱟᱭᱟ, ᱩᱱᱠᱩ ᱦᱟᱺᱰᱤ ᱢᱮᱨᱟ ᱠᱚ ᱫᱚᱦᱚᱭ ᱟᱠᱚ᱾ ᱚᱸᱰᱮ ᱠᱚᱜᱮ ᱫᱩᱞ ᱦᱚᱴᱚ ᱠᱟᱜᱼᱟ᱾ ᱟᱫᱚ ᱡᱚᱠᱷᱚᱱ ᱜᱮ ᱫᱩᱲᱩᱵ-ᱟᱭ ᱛᱚᱠᱷᱚᱱ ᱚᱱᱟ ᱨᱮ ᱫᱩᱲᱩᱵ ᱜᱚᱫᱚᱜᱼᱟ ᱟᱫᱚ ᱚᱱ ᱩᱱᱤ ᱦᱚᱸ ᱚᱱᱠᱟ ᱠᱚ ᱞᱟᱸᱫᱟᱣᱟᱭᱟ ᱠᱚ᱾